ᱵᱚᱭᱦᱟ ᱱᱟ
ᱦᱮᱸ ᱟᱸᱡᱚᱢᱚᱜ ᱠᱟᱱᱟ᱾ ᱤᱧᱟᱜ ᱟᱸᱡᱚᱢᱚᱜ ᱠᱟᱱᱟ?
ᱦᱮᱸ ᱪᱮᱫ ᱠᱟᱛᱷᱟᱢ, ᱦᱮᱸ ᱟᱸᱡᱚᱢᱚᱜ ᱠᱟᱱᱟ ᱱᱟᱯᱟᱭ ᱜᱮ ᱮᱸᱻ ᱪᱮᱜ ᱠᱟᱛᱷᱟᱢ ᱞᱟᱹᱭᱮᱫ ᱛᱟᱦᱮᱸᱜ
ᱡᱮ ᱦᱚᱸᱜ-ᱚᱝᱠᱟ ᱢᱤᱫᱴᱟᱝ ᱟᱹᱛᱩ ᱨᱮᱱ ᱦᱚᱲ ᱜᱷᱚᱴᱟᱣᱫᱟ ᱟᱵᱚ ᱡᱩᱢᱤᱫ ᱛᱟᱵᱚᱱᱟ ᱦᱮᱸ
ᱦᱮᱸ ᱟᱫᱚᱧ ᱞᱟᱹᱭᱮᱫ ᱛᱟᱦᱮᱸᱜ᱾
ᱟᱪᱪᱷᱟ, ᱦᱮᱸᱛᱚ ᱱᱟᱯᱟᱭ ᱠᱟᱛᱮᱫ ᱟᱨ ᱛᱟᱨᱯᱚᱨᱮ ᱪᱮᱫ ᱞᱮᱠᱟᱭ ᱫᱟᱜ ᱮᱫᱟ ᱟᱯᱮ ᱥᱮᱫ ᱫᱚ?
ᱫᱟᱜ ᱫᱚ ᱚᱝᱠᱟ ᱞᱮᱠᱟ ᱫᱚ ᱵᱟᱭ ᱫᱟᱜ ᱫᱟ ᱡᱟᱦᱟᱸ ᱢᱮᱛᱟᱜ ᱟᱞᱮ ᱥᱮᱫ ᱫᱚ ᱠᱚᱢ ᱫᱟᱜ ᱛᱟᱸᱦᱮᱱᱟ, ᱟ ᱯᱩᱲᱭᱟᱹ ᱠᱷᱮᱛ ᱠᱚᱫᱚ ᱦᱩᱸ, ᱟᱫᱚ ᱦᱚᱸᱜ-ᱚᱭ ᱚᱱᱟ ᱫᱟᱜ ᱨᱮᱜᱮ ᱯᱟᱠ ᱠᱷᱮᱛ ᱠᱚ ᱠᱩᱥᱤᱭᱫᱟ ᱚᱠᱚᱭ ᱫᱚ ᱦᱳᱲᱳ ᱠᱚ ᱨᱚ ᱦᱚᱭ ᱫᱟᱜ, ᱚᱝᱠᱟ ᱠᱚᱢ ᱫᱟᱜ ᱛᱮᱜᱮ ᱟᱞᱮ ᱥᱮᱫ ᱫᱚᱠᱚ ᱨᱚᱦᱚᱭᱟ ᱚᱝᱠᱟ ᱞᱮᱠᱟ ᱫᱚ ᱵᱟᱭ ᱫᱟᱜ ᱟᱞᱮ ᱠᱟᱱᱟ ᱱᱮᱛᱟᱨ ᱫᱚ ᱵᱟᱱ ᱦᱟᱨᱟᱭ ᱛᱟᱦᱮᱸᱫ ᱚᱱᱟ ᱠᱷᱮᱛ ᱵᱟᱹᱫᱽ ᱯᱩᱠᱷᱨᱤ ᱜᱷᱟᱹᱭ ᱚᱱᱟᱠᱚ ᱡᱚᱛᱚ ᱪᱮᱦᱮᱞ ᱪᱮᱯᱮᱞᱚᱜ
ᱠᱟᱱ ᱛᱟᱦᱮᱸᱫ, ᱦᱮᱸ ᱱᱮᱛᱟᱨ ᱫᱚ ᱫᱤᱱ ᱫᱤᱱ ᱛᱮ ᱧᱮᱞᱚᱜᱚᱜ ᱠᱟᱱᱟ ᱫᱟᱜ ᱡᱟᱹᱲᱤ ᱦᱚᱸ ᱠᱚᱢ ᱤᱫᱤ ᱫᱟᱭ, ᱪᱟᱥ ᱠᱟᱹᱢᱤ ᱠᱚᱦᱚᱸ ᱵᱟᱝ ᱦᱩᱭᱩᱜ ᱠᱟᱱᱟ᱾ ᱢᱟᱱᱮ ᱮᱢᱚᱱᱴᱟ ᱜᱮ ᱯᱚᱨᱤᱵᱚᱨᱛᱚᱱᱟᱭ ᱡᱚᱛᱚ ᱢᱟᱱᱮ ᱥᱚᱢᱚᱭ ᱨᱮᱫᱚ ᱵᱟᱝ ᱦᱩᱭᱩᱜ ᱠᱟᱱᱟ ᱦᱚᱸᱜ-ᱚᱭ ᱱᱤᱛ ᱱᱮᱛᱟᱨ ᱡᱮᱢᱚᱱ ᱪᱟᱥ ᱫᱤᱱ ᱚᱱᱟ ᱴᱟᱭᱤᱢ ᱨᱮ ᱦᱩᱸᱲᱩ ᱨᱚᱦᱚᱭ ᱵᱟᱝ ᱦᱩᱭᱩᱜ ᱠᱟᱱᱟ, ᱨᱟᱵᱟᱝ ᱫᱤᱱ ᱦᱚᱸ ᱴᱟᱭᱤᱢ ᱨᱮ ᱵᱟᱝ ᱨᱟᱵᱟᱝ ᱠᱟᱱᱟ᱾ ᱯᱚᱨᱮᱛᱮ ᱨᱟᱵᱟᱝ ᱠᱟᱱᱟ, ᱫᱷᱚᱨᱚᱱ ᱫᱤᱱ ᱦᱚᱸ ᱯᱚᱨᱮᱛᱮ ᱫᱷᱚᱨᱚᱱ ᱫᱟ᱾ ᱚᱱᱠᱟ ᱯᱚᱨᱮᱛᱮ ᱵᱳᱞᱛᱮ ᱪᱮᱫ ᱱᱟᱢᱟᱢ? ᱫᱷᱚᱨᱚᱱ ᱫᱚ ᱢᱮᱱᱟᱜ ᱜᱮᱭᱟ, ᱧᱮᱞᱚᱜ ᱠᱟᱱᱟ ᱡᱟᱹᱥᱛᱤ ᱜᱮ᱾ ᱚᱱᱠᱟ ᱦᱚᱸ ᱯᱨᱚᱪᱩᱨ ᱜᱚᱨᱚᱢ ᱠᱟᱱᱟ ᱦᱩᱸ᱾ ᱦᱚᱸᱜ-ᱚ ᱱᱚᱝᱠᱟ ᱧᱮᱞᱚᱜᱚᱜ ᱠᱟᱱᱟ, ᱛᱟᱦᱞᱮ ᱟᱯᱮ ᱥᱮᱫ ᱫᱚ ᱫᱟᱜ ᱡᱟᱹᱲᱤᱫᱟᱭ ᱥᱮ ᱵᱟᱝ?
ᱟᱪᱪᱷᱟ, ᱟᱹᱰᱤ ᱱᱟᱯᱟᱭ ᱠᱟᱛᱷᱟᱢ ᱞᱟᱹᱭ ᱠᱟᱫᱟ ᱱᱟᱜ᱾ ᱫᱟᱜ ᱡᱟᱹᱲᱤ ᱟᱢ ᱡᱟᱦᱟᱸ ᱞᱮᱠᱟᱢ ᱞᱟᱹᱭ ᱠᱮᱫᱟ, ᱦᱮᱸ ᱞᱟᱦᱟ ᱛᱮᱫᱚ ᱠᱤᱱᱛᱩ ᱱᱤᱛᱳᱜᱟᱜ ᱚᱠᱛᱚ ᱛᱮᱫᱚ ᱪᱮᱦᱮᱞ ᱪᱮᱯᱮᱞ ᱵᱟᱸᱫᱷ ᱠᱚ ᱯᱩᱠᱷᱨᱤ ᱠᱚ ᱯᱮᱨᱮᱡᱚᱜ ᱠᱟᱱ ᱛᱟᱦᱮᱸᱫ᱾ ᱢᱮᱱᱠᱷᱟᱱ ᱱᱤᱛᱳᱜᱟᱜ ᱚᱠᱛᱚ ᱨᱮᱫᱚ ᱧᱮᱞᱚᱜᱚᱜ ᱠᱟᱱᱟ ᱚᱝᱠᱟ ᱢᱟᱱᱮ ᱱᱤᱛᱳᱜ ᱛᱮ ᱡᱟᱦᱟᱸ ᱛᱤᱱᱟᱹᱜ ᱫᱟᱜ ᱫᱚᱨᱠᱟᱨ ᱛᱟᱦᱮᱸ ᱠᱟᱱᱟ ᱩᱱᱟᱹᱜ ᱫᱚ ᱵᱟᱝ ᱮ ᱫᱟᱜ ᱟᱠᱟᱫᱟ ᱦᱮᱸ ᱥᱮ ᱱᱚᱣᱟ ᱫᱚ ᱥᱟᱹᱨᱤᱜᱮ ᱟᱹᱰᱤ ᱡᱚᱛᱷᱟᱛ ᱠᱟᱛᱷᱟ ᱠᱟᱱᱟ, ᱛᱟᱨᱯᱚᱨᱮ ᱠᱤᱪᱷᱩ ᱥᱮᱨᱢᱟ ᱞᱟᱦᱟᱜᱮ ᱟᱞᱮ ᱥᱮᱫ ᱮᱢᱚᱱ ᱦᱚᱭ ᱫᱟᱜ ᱡᱟᱹᱲᱤ ᱦᱩᱭᱱᱟ ᱚᱱᱟ ᱦᱚᱭ ᱫᱟᱜ ᱡᱟᱹᱲᱤ ᱨᱮ ᱯᱩᱨᱟᱹ ᱟᱹᱰᱤ ᱦᱚᱲ ᱨᱮᱱ ᱜᱟᱹᱭ, ᱢᱮᱨᱚᱢ, ᱰᱟᱹᱝᱨᱤ ᱛᱟᱨᱯᱚᱨᱮ ᱠᱤᱪ ᱠᱤᱪᱷᱩ ᱠᱤᱪᱷᱩ ᱚᱲᱟᱜ ᱠᱚᱫᱚ ᱯᱩᱨᱟᱹ ᱚᱱᱮ ᱦᱚᱭ ᱛᱮᱜᱮ ᱨᱟᱹᱯᱩᱫ ᱪᱟᱞᱟᱣᱮᱱᱟ᱾ ᱦᱮᱸᱥᱮ ᱛᱟᱨᱯᱚᱨᱮ ᱡᱟᱦᱟᱸ ᱠᱚᱣᱟᱜ ᱟᱱᱟᱡᱽ-ᱯᱟᱹᱛᱤ ᱠᱚ ᱛᱟᱦᱮᱸ ᱠᱟᱱᱟ, ᱱᱚᱣᱟ ᱠᱚᱨᱮ ᱫᱟᱜ ᱠᱚ ᱯᱩᱨᱟᱹ ᱛᱚᱢᱵᱮ ᱞᱮᱱᱟ ᱦᱮᱸᱥᱮ᱾
ᱱᱚᱝᱠᱟ ᱟᱨ ᱟᱹᱰᱤ ᱜᱮ ᱚᱥᱩᱵᱤᱫᱟ ᱨᱮ ᱯᱟᱲᱟᱣᱮᱱᱟ, ᱠᱤᱪᱷᱩ ᱠᱤᱪᱷᱩ ᱦᱚᱲ ᱫᱚ ᱚᱱᱟ ᱦᱚᱭ ᱫᱟᱜ ᱡᱟᱹᱲᱤ ᱛᱮ ᱯᱩᱨᱟᱹ ᱠᱚ ᱜᱷᱟᱭᱮᱞ ᱞᱮᱱᱟ, ᱦᱮᱸᱥᱮ᱾ ᱛᱟᱨᱻᱯᱚᱨᱮ ᱟᱨᱚ ᱚᱱᱟ ᱠᱚᱫᱚ ᱦᱩᱭᱱᱟ ᱴᱷᱤᱠ ᱜᱮᱭᱟ, ᱛᱟᱨᱯᱚᱨᱮ ᱡᱷᱚᱛᱚ ᱠᱤᱪᱷᱩ ᱢᱟ ᱪᱟᱵᱟᱭᱮᱱ ᱜᱮᱭᱟ, ᱛᱟᱨᱯᱚᱨᱮ ᱚᱱᱟ ᱯᱚᱨᱮᱨ ᱥᱮ ᱚᱱᱟ ᱜᱮ ᱱᱤᱭᱟᱹ ᱥᱮᱨᱢᱟ ᱫᱚ ᱫᱟᱜ ᱜᱮ ᱵᱟᱭ ᱫᱟᱜ ᱮᱫᱟ, ᱩᱱᱟᱹᱜ ᱜᱟᱱ ᱞᱚᱠᱥᱟᱱ ᱥᱮ ᱮ ᱤᱭᱟᱹᱭ ᱮᱱᱟ ᱪᱟᱵᱟᱭ ᱮᱱᱟ, ᱟᱫᱚ ᱱᱤᱛᱚᱜ ᱫᱟᱜ ᱵᱟᱭ ᱫᱟᱜ ᱮᱫᱟ᱾ ᱟᱫᱚ ᱪᱮᱫ ᱠᱚ ᱡᱚᱢᱟ ᱩᱱᱠᱩ ᱦᱚᱲ ᱫᱚ ᱱᱤᱛᱚᱜ ᱫᱚ ᱟᱹᱰᱤ ᱜᱮ ᱚᱥᱩᱵᱤᱫᱷᱟ ᱨᱮᱠᱚ ᱯᱟᱲᱟᱣ ᱟᱠᱟᱱᱟ, ᱫᱩᱠ, ᱦᱟᱨᱠᱮᱛ, ᱥᱟᱥᱮᱛ, ᱟᱛᱮ ᱢᱮᱱᱟᱜ ᱠᱚᱣᱟ ᱦᱮᱸᱥᱮ ᱜᱚᱡᱽ ᱞᱮᱠᱟ ᱚᱵᱚᱥᱛᱷᱟ ᱦᱩᱭᱩᱜ ᱠᱟᱱ ᱛᱟᱠᱚᱣᱟ᱾ ᱟᱯᱮᱥᱮᱫ ᱚᱱᱠᱟ ᱦᱚᱭ ᱫᱟᱜ ᱡᱟᱹᱲᱤ ᱠᱚ ᱦᱩᱭᱩᱜ ᱢᱮ ᱫᱟᱹᱧ ᱟᱯᱮ ᱥᱮᱫ ᱚᱱᱠᱟ ᱦᱚᱭ ᱫᱟᱜ ᱡᱟᱹᱲᱤ ᱠᱚ ᱮ
ᱦᱮᱸ ᱦᱩᱭᱩᱜ ᱜᱮᱭᱟ, ᱚᱱᱠᱟ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾ ᱞᱟᱹᱭ ᱢᱮ?
ᱚᱱᱠᱟ ᱟᱞᱮ ᱥᱮᱫ ᱦᱚᱸ ᱦᱩᱭ ᱵᱟᱲᱟᱜ ᱜᱮᱭᱟ᱾ ᱚᱱᱠᱟ ᱵᱟᱹᱭᱥᱟᱹᱠ ᱵᱚᱸᱜᱟ ᱜᱮ ᱚᱱᱠᱟ ᱦᱚᱭ-ᱫᱟᱜ᱾ ᱦᱩᱸ ᱚᱱᱠᱟ ᱢᱮᱱᱮᱛ ᱛᱟᱨᱟᱥᱤᱧ ᱠᱟᱱ ᱥᱮ ᱩᱰᱩᱠ ᱦᱚᱭ ᱫᱟᱚ ᱨᱤᱢᱤᱞ ᱛᱟᱦᱮᱸᱱ ᱜᱮᱭᱟ᱾ ᱚᱱᱟ ᱦᱚᱭ ᱛᱮ ᱚᱠᱚᱭ ᱠᱚᱣᱟᱜ ᱚᱸᱲᱟᱜ ᱫᱚ ᱛᱟᱠᱚ ᱜᱮᱭᱟ ᱡᱟᱦᱟᱸᱭ ᱠᱚᱣᱟᱜ ᱚᱱᱠᱟ ᱞᱮᱠᱟ ᱵᱩᱥᱩᱵ ᱚᱸᱲᱟᱜ ᱵᱟᱝ ᱠᱟᱱ ᱛᱟᱠᱚᱣᱟ᱾ ᱦᱮᱸ᱾ ᱠᱩᱵᱟ ᱚᱸᱲᱟᱜ ᱠᱚᱫᱚ ᱦᱟᱱᱟ ᱴᱟᱹᱞᱤ ᱚᱸᱲᱟᱜ ᱠᱚ ᱩᱱᱠᱩ ᱠᱚᱣᱟᱜ ᱫᱚ ᱛᱟᱦᱮᱸᱱᱟ ᱚᱱᱟ ᱟᱨᱮᱞ ᱧᱩᱨᱩ ᱛᱮᱜᱮ ᱨᱟᱹᱯᱩᱫ ᱟᱠᱟᱱ ᱛᱟᱠᱚᱣᱟ᱾ ᱚᱱᱠᱟ ᱧᱮᱞ ᱟᱠᱟᱱᱟ ᱟᱞᱮ ᱥᱮᱫ ᱫᱚ ᱟᱨ ᱱᱟᱦᱟᱸᱜ ᱡᱟᱦᱟᱸ ᱵᱟᱹᱫᱽ ᱠᱚᱨᱮ ᱠᱚ ᱟᱱᱟᱡᱽ ᱠᱚᱠᱚ ᱨᱚᱦᱚᱭ ᱟᱠᱟᱜᱼᱟ, ᱡᱮᱢᱚᱱ ᱠᱚᱸᱰᱷᱟ, ᱥᱚᱨᱥᱟ ᱦᱮᱸ, ᱵᱤᱞᱟᱛᱤ ᱛᱤᱱᱟᱜᱹᱜ ᱠᱚ ᱟᱨᱮ ᱛᱮ ᱧᱩᱨᱩ ᱛᱮ ᱨᱟᱯᱩᱫᱚᱜᱼᱟ᱾ ᱟ ᱡᱟᱦᱟᱸ ᱠᱚᱨᱮ ᱦᱚᱲ ᱩᱱᱠᱩ ᱫᱚ ᱚᱱᱟ ᱦᱚᱸ ᱟᱫᱚ ᱵᱟᱝ ᱠᱚ ᱧᱟᱢᱟ, ᱦᱚᱭᱼᱛᱳ ᱚᱱᱟ ᱜᱮ ᱛᱟᱦᱮᱸ ᱞᱮᱱ ᱛᱟᱠᱚ ᱚᱲᱟᱜ ᱨᱮ ᱡᱚᱢ ᱞᱟᱹᱜᱤᱫ ᱠᱚᱞ ᱟᱨ ᱡᱟᱦᱟᱸᱭ ᱠᱚᱣᱟᱜ ᱫᱚ ᱡᱟᱹᱥᱛᱤ ᱜᱮ ᱢᱮᱱᱟᱜᱼᱟ, ᱨᱮᱜᱮᱡ ᱜᱚᱨᱚᱭ ᱫᱚ ᱠᱚ ᱥᱮ ᱠᱤᱥᱟᱹᱬ ᱦᱚᱲ ᱦᱚᱸ ᱚᱱᱠᱟᱱ ᱠᱚ ᱫᱚ ᱩᱱᱠᱩ ᱠᱚᱣᱟᱜ ᱫᱚ ᱴᱷᱤᱠ ᱜᱮᱭᱟ, ᱟᱨ ᱛᱮᱸᱜᱚᱡ ᱦᱚᱲ ᱠᱚᱣᱟᱜ ᱫᱚ ᱱᱚᱜᱼᱚᱭ ᱟᱨᱮᱞ ᱛᱮ ᱨᱟᱹᱯᱩᱫ ᱮᱱᱟ ᱡᱷᱚᱛᱚ᱾ ᱚᱱᱟ ᱠᱚ ᱫᱚ ᱧᱮᱞ ᱛᱮᱦᱚᱸ ᱟᱹᱰᱤ ᱠᱚᱥᱴᱚ ᱜᱮ ᱵᱩᱡᱷᱟᱹᱜᱼᱟ, ᱪᱮ ᱟᱞᱮ ᱦᱚᱸ ᱚᱱᱠᱟ ᱜᱮᱭᱟ ᱦᱚᱸ
ᱟᱪᱪᱷᱟ, ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱼᱟ᱾ ᱵᱚᱭᱦᱟ ᱱᱚᱣᱟ ᱠᱚᱫᱚ ᱟᱹᱰᱤ ᱫᱩᱠ ᱨᱮᱭᱟᱜ ᱠᱟᱛᱷᱟ ᱠᱟᱱᱟ, ᱦᱮᱸ ᱥᱮ᱾ ᱱᱚᱝᱠᱟ ᱡᱩᱫᱤ ᱦᱚᱭ ᱫᱟᱜ ᱡᱟᱹᱲᱤ ᱦᱤᱡᱩᱜᱼᱟ᱾ ᱡᱷᱚᱛᱚ ᱠᱤᱪᱷᱩ ᱱᱚᱠᱥᱟᱱᱚᱜᱼᱟ᱾ ᱱᱚᱣᱟ ᱠᱚᱫᱚ ᱟᱹᱰᱤ ᱫᱩᱠ ᱨᱮᱭᱟᱜ ᱜᱮ ᱠᱟᱱᱟ᱾ ᱟᱨ ᱱᱚᱣᱟ ᱠᱚ ᱠᱷᱚᱱ ᱮᱸ ᱠᱤᱪᱷᱩ ᱟᱞᱮ ᱫᱚ ᱥᱚᱨᱠᱟᱨ ᱯᱟᱦᱴᱟ ᱠᱷᱚᱱ ᱦᱚᱸ ᱧᱟᱢ ᱞᱮᱜ ᱜᱮᱭᱟ ᱠᱚ, ᱜᱚᱲᱚ ᱥᱚᱯᱚᱦᱚᱫᱽ ᱠᱚ, ᱦᱮᱸᱥᱮ ᱟᱨ ᱡᱟᱦᱟᱸ ᱠᱚᱫᱚ ᱞᱟᱹᱠᱛᱤ ᱠᱟᱱ ᱜᱮᱭᱟ, ᱥᱚᱨᱠᱟᱨᱟᱜ ᱱᱚᱣᱟ ᱠᱚᱫᱚ ᱟᱡᱟᱜ ᱟ ᱟ ᱟᱡᱽ ᱟᱺᱜᱤᱵᱷᱟᱨ ᱦᱟᱛᱟᱣ ᱫᱚᱨᱠᱟᱨ ᱛᱟᱭ, ᱟᱡ ᱡᱩᱫᱤ ᱟᱺᱜᱤᱵᱟᱨ ᱵᱟᱭ ᱦᱟᱛᱟᱣᱟ ᱱᱚᱣᱟ ᱠᱚᱨᱮᱱᱟᱜ ᱛᱟᱦᱞᱮ ᱛᱚ ᱟᱹᱰᱤᱜᱮ ᱟᱨᱚ ᱩᱱᱠᱩ ᱦᱚᱲᱟᱜ ᱩᱱᱠᱚ ᱦᱚᱲ ᱴᱷᱮᱸᱱ ᱟᱨᱠᱤ ᱟᱨᱚ ᱟᱹᱰᱤ ᱚᱨᱥᱚᱝ ᱯᱟᱲᱟᱣ ᱠᱚᱜ-ᱟ, ᱟᱫᱚ ᱚᱨᱥᱚᱝ ᱯᱟᱲᱟᱣ ᱞᱮᱱ ᱨᱮᱦᱚᱸ ᱩᱱᱠᱩ ᱠᱟᱹᱣᱰᱤ ᱠᱚ ᱥᱮᱫ ᱛᱮ ᱠᱟᱹᱴᱤ ᱜᱚᱲᱚ ᱥᱚᱯᱚᱦᱚᱫ ᱦᱚᱸ ᱮᱢᱟᱜ ᱠᱚᱛᱮ ᱠᱟᱹᱴᱤᱜ ᱱᱟᱯᱟᱭᱮᱱ ᱜᱮᱭᱟ, ᱟᱯᱮ ᱥᱮᱫ ᱫᱚ ᱛᱟᱦᱞᱮ ᱚᱝᱠᱟ ᱮ ᱥᱚᱨᱠᱟᱨ ᱠᱟᱹᱣᱰᱤ ᱠᱚ ᱜᱚᱲᱚᱭ ᱮᱢ ᱞᱮᱟᱭ ᱥᱮ ᱵᱟᱝ? ᱧᱟᱢ ᱞᱮᱜ ᱜᱮᱭᱟ ᱯᱮ ᱥᱮ ᱵᱟᱝ?
ᱚᱱ ᱫᱚ ᱚᱸᱫᱚ ᱵᱟᱝᱠᱚ ᱧᱟᱢ ᱟᱠᱟᱫ-ᱟ, ᱵᱟᱝᱠᱷᱟᱱ ᱫᱚ ᱚᱱᱠᱟ ᱦᱩᱲᱳᱛᱚᱞ ᱫᱟᱜ ᱛᱮ ᱪᱮᱦᱮᱞ ᱪᱮᱯᱮᱞᱥ ᱛᱮ ᱥᱮᱭᱮ ᱚᱝᱠᱟ, ᱦᱳᱭᱛᱚ ᱦᱳᱲᱳ ᱵᱤᱞᱤᱣ ᱠᱟᱱᱟ ᱟᱨ ᱫᱟᱜ ᱤᱫᱤᱭᱮᱜ ᱜᱮᱭᱟ, ᱛᱟᱦᱞᱮ ᱦᱳᱲᱳ ᱠᱚᱦᱚᱸ ᱵᱟᱝ ᱠᱚ ᱤᱨ ᱫᱟᱲᱮᱭᱟᱜ ᱠᱟᱱᱟ᱾ ᱥᱮ ᱡᱟᱦᱟᱭ ᱩᱝᱠᱩ ᱠᱚᱣᱟᱜ ᱫᱚ ᱠᱷᱮᱛ ᱨᱮᱜᱮ ᱱᱟᱦᱟᱜ ᱰᱩᱵᱩᱡ ᱛᱟᱦᱮ ᱠᱟᱱ ᱛᱟᱠᱚᱣᱟ ᱟᱨ ᱥᱮᱭᱟ ᱛᱚᱠ ᱠᱟᱨ ᱵᱟᱠᱷᱟᱱ ᱛᱚ ᱠᱳᱱᱳ ᱠᱳᱠᱢᱳ ᱫᱚ ᱥᱟᱦᱟᱡᱡᱳ ᱫᱚ ᱵᱟᱝ ᱧᱟᱢ ᱠᱟᱱᱟ ᱦᱮᱸ ᱟᱨ ᱦᱩᱭᱩᱜ ᱠᱟᱱ ᱛᱟᱢᱟ ᱚᱝᱠᱟ ᱚᱱᱟ ᱠᱚᱜᱤᱧ ᱞᱟᱹᱭᱟ ᱥᱚᱨᱠᱟᱨ ᱠᱷᱚᱱᱟᱜ ᱡᱟᱦᱟᱱᱟᱜ ᱚᱱᱟ ᱫᱚ ᱜᱟᱨ ᱠᱟᱱᱟ᱾ ᱠᱷᱟᱱ ᱫᱚ ᱩᱱᱠᱩ ᱢᱟᱹᱱᱢᱤ ᱫᱚ ᱟᱭᱢᱟ ᱨᱚᱠᱚᱢᱟ ᱟᱱᱟᱴ ᱮᱴᱠᱮᱴᱚᱬᱮ ᱨᱮᱠᱚ ᱦᱩᱭᱩᱜ ᱟᱨ ᱦᱚᱠ ᱫᱚ ᱦᱚᱳᱭᱛᱳ ᱚᱲᱟᱜ ᱨᱮᱫᱚ ᱵᱟᱵᱩᱱ ᱡᱚᱢᱟ, ᱠᱚᱭ ᱫᱚ ᱡᱟᱦᱟᱸ ᱵᱟᱝ ᱦᱩᱲᱳ ᱪᱟᱣᱞᱮ ᱟᱠᱷᱨᱤᱧ ᱠᱟᱛᱮᱜ ᱜᱮ ᱛᱳ ᱠᱤᱪᱷᱩ ᱠᱟᱹᱣᱰᱤ ᱦᱩᱭ ᱠᱚᱜ ᱛᱟᱠᱚᱣᱟ, ᱟᱨ ᱢᱤ ᱦᱚᱸ ᱚᱱᱠᱟ ᱡᱩᱫᱤ ᱪᱮᱦᱮᱞ ᱪᱮᱯᱮᱞ ᱞᱮ ᱛᱟᱞᱦᱮ ᱠᱷᱟᱱ ᱫᱚ ᱩᱝᱠᱩ ᱫᱚ ᱡᱚᱢ ᱞᱟᱹᱜᱤᱫ ᱫᱷᱚ ᱦᱟᱸᱜ ᱵᱟᱝᱠᱚ ᱧᱟᱢ ᱫᱟ ᱟᱨ ᱟᱠᱷᱨᱤᱧ ᱠᱤ ᱦᱚᱸ ᱵᱟᱝ ᱠᱚ ᱠᱟᱣᱰᱤ ᱦᱚᱸ ᱩᱱᱠᱚᱣᱟᱜ ᱠᱤᱪᱷᱩ ᱟᱱᱟᱴ ᱮ ᱴᱚᱬᱮ ᱥᱩ ᱨᱩ ᱡᱟᱸ ᱟᱨ ᱨᱩ ᱛᱟᱦᱱ ᱚᱱᱟ ᱠᱚᱨᱮ ᱦᱚᱸ ᱵᱟᱝᱠᱚ ᱮᱢ ᱫᱟᱲᱮᱜ-ᱟ ᱩᱝᱠᱩ ᱫᱚ ᱛᱚᱠᱷᱚᱱ ᱫᱚ ᱚᱱᱟ
ᱟᱪᱪᱷᱟ ᱥᱟᱹᱨᱤᱜᱮ ᱱᱚᱝᱠᱟ ᱠᱟᱹᱣᱰᱤ ᱟᱱᱟᱴ ᱠᱚ ᱮᱠᱮᱛᱮ ᱟᱵᱚᱣᱟᱜ ᱫᱚ ᱟᱹᱰᱤᱜᱮ ᱢᱮᱱᱟᱜ-ᱟ᱾ ᱟᱨᱚ ᱡᱩᱫᱤ ᱩᱸ ᱛᱟᱞᱟᱨᱮ ᱱᱚᱜᱚᱝ ᱠᱟᱱᱟᱜ ᱫᱩᱠ ᱠᱚ ᱦᱤᱡᱩᱜ-ᱟ ᱛᱟᱦᱞᱮ ᱫᱚ ᱟᱨ ᱩᱯᱟᱹᱭ ᱜᱮ ᱵᱟᱝ ᱛᱟᱦᱮᱱ ᱠᱟᱱᱟ ᱡᱟᱜᱮ ᱠᱟᱹᱴᱤᱜ ᱜᱚᱲᱚ ᱠᱚ ᱧᱟᱢᱚᱜ ᱠᱟᱱᱛᱮ ᱦᱟᱱᱛᱮ ᱱᱟᱱᱛᱮ ᱯᱮᱲᱟ ᱯᱟᱹᱦᱲᱟᱹ ᱠᱚ ᱢᱮᱱᱟᱜ ᱠᱚᱛᱮ ᱠᱟᱹᱴᱤᱡ ᱦᱚᱲ ᱡᱟᱦᱟ ᱞᱮᱠᱟ ᱡᱟ ᱛᱤᱱᱟᱹᱜ ᱠᱚ ᱠᱩᱲᱟᱹᱣ ᱫᱟᱲᱮᱭᱟᱜ ᱠᱟᱱᱟ ᱚᱝᱠᱟ ᱠᱚ ᱮᱢᱚᱜ ᱠᱟᱱᱟ ᱦᱮᱸ ᱥᱮ᱾
ᱦᱩᱸ
ᱟᱫᱚ ᱱᱚᱣᱟ ᱠᱚᱫᱚ ᱟᱹᱰᱤ ᱜᱮ ᱫᱩᱠ ᱨᱮᱭᱟᱜ ᱠᱟᱱᱟ᱾ᱟᱨᱚᱸ ᱟᱞᱮ ᱟᱛᱳ ᱨᱮ ᱴᱚᱱᱟ ᱦᱩᱭᱱᱟ ᱮᱭ ᱦᱚᱞᱟ ᱢᱟᱫᱷᱮᱨ ᱜᱮ, ᱢᱤᱫᱴᱮᱱ ᱟᱛᱩ ᱨᱮ ᱥᱮᱸᱜᱮᱞ ᱢᱟᱱᱮ ᱫᱷᱚᱨᱟᱣ ᱞᱮᱱᱟ ᱚᱲᱟᱜ ᱨᱮ, ᱦᱮᱸ ᱥᱮ ᱟᱨ ᱚᱱᱟᱨᱮ ᱟᱹᱰᱤ ᱜᱟᱡ ᱦᱚᱲᱟᱜ ᱚᱲᱟᱜ ᱠᱚ ᱮᱸᱻ ᱡᱚᱱᱰᱤ ᱡᱮᱨᱮᱫ ᱮᱱ ᱛᱟᱠᱚᱣᱟ᱾ᱚ ᱢᱟᱱᱮ ᱥᱩᱨ ᱥᱩᱨ ᱚᱲᱟᱜ ᱛᱚ᱾
ᱦᱩᱸ
ᱟᱨ ᱩᱱᱠᱩᱣᱟ-ᱜ ᱦᱚᱸ ᱟᱹᱰᱤ ᱜᱮ ᱞᱚᱠᱥᱟᱱ ᱦᱩᱭᱱᱟ ᱟᱫᱚ ᱦᱚᱲ ᱜᱮ ᱵᱟᱧᱪᱟᱣ ᱱᱟᱠᱚ, ᱚᱱᱟᱜᱮ ᱱᱟᱯᱟᱭ ᱤᱧ ᱫᱩᱧ ᱢᱚᱱᱮᱭᱮᱫᱟ᱾ ᱡᱮ ᱱᱟᱦᱟᱜ ᱵᱟᱝ ᱪᱟᱞᱟᱣ ᱟᱠᱟᱱ ᱛᱟᱠᱚᱣᱟ ᱚᱠᱚᱭᱟᱜ ᱦᱚᱸ᱾ ᱦᱩᱸ ᱟᱫᱚ ᱟᱹᱰᱤ ᱫᱩᱠ ᱜᱮ ᱵᱟᱧᱪᱟᱣ ᱛᱟᱦᱮᱸ ᱠᱟᱛᱮ ᱦᱚᱸ, ᱜᱚᱡ ᱞᱮᱠᱟ ᱩᱱᱠᱩᱣᱟᱼᱜ ᱱᱤᱛᱚᱜ ᱚᱵᱚᱥ ᱧᱮᱞᱚᱜᱚᱜ ᱠᱟᱱᱟ ᱦᱮᱸᱥᱮ᱾ ᱡᱚᱛᱚ ᱠᱟᱜᱚᱡᱽ ᱠᱚ ᱡᱟᱦᱟᱸ ᱠᱚ ᱛᱟᱦᱮᱸ ᱠᱟᱱᱟ᱾ ᱚᱱᱟ ᱠᱚᱼᱦᱚᱸ ᱨᱟᱯᱟᱜ ᱪᱟᱵᱟᱭᱮᱱ᱾ ᱛᱟᱠᱚᱣᱟ ᱡᱷᱚᱛᱚ ᱡᱚᱢ ᱧᱩᱣᱟᱜ ᱦᱚᱸ ᱢᱟ ᱨᱟᱯᱟᱜ ᱮᱱ ᱜᱮ᱾ ᱟᱫᱚ ᱱᱚᱣᱟ ᱫᱚ, ᱵᱟᱝ ᱫᱚ ᱦᱚᱲᱜᱮ ᱦᱸᱤᱥᱟᱹᱥᱩᱭᱟᱹ ᱠᱷᱟᱹᱛᱤᱨ ᱛᱮ, ᱥᱮᱸᱜᱮᱞ ᱠᱚ ᱫᱷᱚᱨᱟᱣ ᱛᱟᱠᱚᱣᱟ ᱾ᱵᱟᱝ ᱫᱚ ᱟᱪᱪᱷᱟ ᱪᱮᱫ ᱱᱚᱣᱟ ᱛᱟᱭᱚᱢ ᱨᱮᱫᱚ ᱪᱮᱫ ᱦᱚᱸ ᱵᱟᱝᱞᱮ ᱵᱩᱡᱷᱟᱹᱣ ᱫᱟᱲᱮ ᱠᱟᱣᱫᱟ᱾ ᱦᱮᱸᱥᱮ, ᱛᱚ ᱤᱧᱤᱧ ᱢᱚᱱᱮᱭ-ᱟ ᱾ ᱡᱟᱦᱟᱸᱭ ᱜᱮᱢ ᱦᱤᱸᱥᱟᱹ ᱦᱮᱸ ᱞᱟᱹᱭ ᱢᱮ ᱜᱚᱝᱠᱮ?
ᱞᱮᱸᱫᱤᱧ ᱠᱷᱟᱨ ᱫᱷᱚᱨᱟᱣ ᱟᱠᱟᱱ ᱛᱟᱠᱚᱣᱟ ᱚᱱᱟ ᱫᱚ ᱛᱟᱦᱚᱞᱮ ᱠᱷᱚᱱ ᱱᱚᱝᱠᱟ ᱥᱩᱵᱤᱫᱷᱟ ᱫᱚ, ᱵᱟᱝᱠᱚ ᱮᱢᱟ ᱠᱚᱣᱟ᱾
ᱟᱫᱚ ᱦᱟᱸᱜ, ᱦᱚᱞᱟ ᱢᱟᱫᱟᱨᱜᱮ ᱦᱩᱭ ᱠᱟᱱᱟ ᱾ᱱᱚᱝᱠᱟ ᱠᱚᱱᱳ ᱟᱨ ᱞᱟᱹᱭ ᱫᱟᱠᱚ ᱡᱚᱫᱤ ᱠᱟᱹᱴᱤᱡ ᱜᱚᱲᱚ ᱥᱚᱯᱚᱦᱚᱫ ᱞᱮ ᱧᱟᱢᱟ ᱾ ᱯᱚᱧᱪᱟᱭᱮᱛ ᱠᱚ ᱤᱭᱟᱹ ᱠᱚ᱾ ᱡᱟᱦᱟᱸ ᱠᱚ ᱥᱩᱨ ᱨᱮᱱᱟᱜ ᱥᱚᱨᱠᱟᱨᱤ ᱚᱯᱷᱤᱥ ᱠᱚ ᱛᱟᱦᱮᱱᱟ ᱾ ᱱᱚᱣᱟ ᱠᱚᱨᱮ ᱦᱮᱸ ᱥᱮ
ᱦᱩᱸ ᱦᱩᱸ
ᱞᱟᱹᱭ ᱫᱟᱠᱚ ᱛᱟᱨᱯᱚᱨᱮ ᱜᱚᱲᱚ ᱱᱟᱜ ᱛᱤᱱᱟᱹᱜᱴᱟ ᱪᱤᱠᱟᱹᱜ ᱠᱟᱱᱟ, ᱧᱟᱢᱮᱫ-ᱟ ᱠᱚ ᱥᱮ ᱵᱟᱝ, ᱤᱧ ᱫᱩᱧ ᱢᱚᱱᱮᱭ-ᱟ᱾ ᱮ ᱥᱚᱨᱠᱟᱨ ᱱᱤᱛᱚᱜ ᱜᱚᱲᱚ ᱥᱚᱯᱚᱦᱚᱫ ᱵᱟᱭ ᱮᱢ ᱞᱮᱠᱷᱟᱱ᱾ ᱩᱱᱠᱩ ᱫᱚ ᱜᱚᱡ ᱞᱮᱠᱟᱜᱮ ᱵᱟᱧᱪᱟᱣ ᱛᱟᱦᱮᱸ ᱠᱟᱛᱮᱜ ᱦᱩᱭᱮᱱ ᱛᱟᱠᱚᱣ-ᱟ, ᱦᱮᱸ ᱥᱮ᱾ ᱛᱚ ᱱᱚᱣᱟ ᱡᱟᱦᱟᱸ ᱦᱤᱥᱟᱹ ᱥᱩᱭᱟᱹ ᱱᱚᱰᱮᱸ ᱧᱮᱞᱚᱜᱚᱜ ᱠᱟᱱᱟ᱾ ᱥᱮ ᱡᱟᱦᱟᱸ ᱞᱮᱠᱟ ᱜᱮ ᱫᱷᱚᱱᱟᱱ ᱱᱚᱣᱟ ᱦᱤᱥᱟᱹ ᱥᱤᱭᱟᱹ ᱫᱚ ᱛᱮ ᱠᱤ ᱵᱷᱟᱞᱮᱭ-ᱟ ᱾ ᱥᱮ ᱪᱮᱫ ᱟᱢ ᱪᱮᱫ ᱮᱢ ᱞᱟᱹᱭ ᱮᱫᱟ ᱟᱢᱟᱜ ᱢᱚᱛ ᱛᱮ?
ᱵᱟᱝ ᱱᱚᱣᱟ ᱦᱤᱥᱟᱹ ᱥᱩᱣᱟᱹ ᱦᱤᱥᱟᱹ ᱥᱩᱭᱟᱹ ᱞᱟᱹᱭ ᱤᱧ ᱮᱠᱟᱞ ᱜᱮ ᱵᱟᱝ ᱵᱷᱟᱞᱤ ᱪᱮᱫᱟᱜ ᱵᱟᱝᱢᱟ᱾ ᱡᱷᱚᱛᱚ ᱦᱚᱲ ᱜᱮ ᱱᱤᱡᱮ ᱱᱤᱡᱮ ᱵᱚᱱ ᱡᱚᱢ ᱮᱫᱟ ᱦᱮᱸ᱾ ᱥᱮ ᱩᱱᱠᱩ ᱠᱚ ᱮᱢᱟᱢ ᱠᱟᱱᱛᱮ, ᱡᱟᱦᱟᱸᱭ ᱠᱚ ᱮᱢᱟᱢ ᱠᱟᱱ ᱚᱱᱟ ᱛᱮ ᱛᱮ ᱚᱱᱠᱟ ᱚᱲᱟᱜ ᱠᱚᱼᱠᱚ ᱡᱤᱨᱟᱹᱮᱫ ᱥᱟᱢ ᱠᱟᱱᱟ ᱚᱱᱠᱟ ᱫᱚ ᱤᱧᱫᱩᱧ ᱢᱮᱱᱟ ᱵᱟᱝ? ᱡᱷᱚᱛᱚ ᱦᱚᱲᱜᱮ ᱱᱤᱡᱮ - ᱱᱤᱡᱮ ᱡᱤ ᱠᱟᱹᱢᱤ ᱠᱚ ᱟᱨᱡᱟᱣ ᱠᱟᱛᱮ, ᱠᱟᱹᱣᱰᱤ ᱠᱚ ᱟᱨᱡᱟᱣ ᱠᱟᱛᱮ ᱵᱚᱱ ᱡᱚᱢᱟ᱾ ᱚᱱᱠᱟ ᱨᱮᱱᱟᱜ ᱫᱚ ᱵᱟᱝ ᱱᱟᱯᱟᱭᱚᱜ-ᱟ᱾ ᱢᱮᱱᱠᱷᱟᱱ ᱨᱮ ᱦᱚᱸ ᱮᱴᱟᱜ ᱥᱮᱫ ᱛᱮᱦᱚᱸ ᱚ ᱦᱤᱥᱟᱹ ᱢᱮᱱᱟᱜ-ᱟ᱾ ᱚᱱᱠᱟ ᱦᱤᱸᱥᱟᱹ ᱥᱩᱭᱟᱹ ᱠᱚᱼᱦᱚᱸ ᱵᱟᱝ ᱠᱚᱨᱟᱣ ᱞᱮᱠᱷᱟᱱ ᱫᱚ ᱟᱹᱰᱤ ᱱᱟᱯᱟᱭᱚᱜ-ᱟ ᱾ᱪᱮᱫᱟᱜ ᱥᱮ ᱚᱱᱠᱟ ᱦᱤᱥᱟᱹ ᱥᱩᱭᱟᱹ ᱦᱚᱸ ᱥᱚᱢᱟᱡᱽ ᱜᱮ ᱵᱟᱹᱲᱤᱡᱚᱜ-ᱟ᱾ ᱦᱩᱸ
ᱱᱤᱛᱚᱜ ᱫᱚ ᱟᱵᱚ ᱡᱩᱢᱤᱫ ᱵᱟᱹᱱᱩᱜ ᱚᱱᱟ᱾ ᱛᱚ ᱟᱵᱚᱼᱼ ᱛᱟᱞᱟ ᱨᱮ ᱜᱮ, ᱦᱚᱹᱝᱠᱟ ᱡᱩᱫᱤ ᱦᱩᱭᱩᱜᱼᱟ᱾ ᱚᱲᱟᱜ ᱨᱮ ᱥᱮᱸᱜᱮᱞ ᱫᱷᱚᱨᱟᱣᱼᱼ ᱚᱲᱟᱜ ᱚᱲᱟᱜᱼᱼ ᱚᱱᱟ ᱠᱚ ᱮᱠᱟᱞ ᱠᱚᱨᱟᱣ ᱞᱟᱹᱠᱛᱤ ᱵᱟᱝ ᱠᱟᱱ ᱛᱟᱵᱚᱱᱟ ᱾ ᱟᱵᱚ ᱡᱩᱢᱤᱫ ᱵᱚᱱ ᱛᱟᱦᱮᱸᱱ ᱠᱷᱟᱡ ᱜᱮ ᱱᱟᱯᱟᱭ ᱦᱩᱭᱩᱜ-ᱟ ᱾
ᱦᱩᱸ᱾ ᱪᱮᱫᱟᱜ ᱥᱮ ᱱᱚᱣᱟ ᱦᱤᱥᱟᱹ ᱥᱩᱭᱟᱹ ᱟᱢ ᱢᱟᱹᱱᱢᱤ ᱡᱤᱭᱚᱱ ᱢᱤᱫ ᱫᱷᱟᱣ ᱜᱮᱛᱟᱢ ᱟᱢᱦᱚᱸ ᱡᱩᱫᱤ ᱛᱟᱦᱚᱞᱮ ᱦᱤᱥᱟᱹ ᱥᱩᱭᱟᱹᱭᱟᱢ ᱛᱟᱦᱞᱮ ᱱᱚᱣᱟ ᱫᱚ ᱱᱟᱯᱟᱭ ᱵᱟᱝ ᱦᱩᱭ ᱞᱮᱱᱟ ᱦᱮᱸ ᱥᱮ ᱾
ᱦᱩᱸ
ᱦᱤᱥᱟᱹᱼᱼ ᱦᱤᱥᱟᱹ ᱠᱟᱛᱮᱜ ᱛᱟᱦᱮᱸ ᱫᱟᱲᱮ ᱭᱟᱜ-ᱟᱢ, ᱢᱤᱫ ᱦᱚᱲ ᱨᱟᱹᱜᱤ ᱟᱹᱲᱤᱥ ᱠᱟᱛᱮ ᱠᱤ ᱟᱢ ᱥᱩᱠ ᱨᱮᱢ ᱛᱟᱦᱮᱸ ᱫᱟᱲᱮᱭᱟᱜ-ᱟ?
ᱵᱟᱝ ᱵᱟᱝ, ᱢᱤᱫ ᱦᱚᱲ ᱨᱟᱹᱜᱤ ᱟᱹᱲᱤᱥ ᱠᱟᱛᱮ ᱦᱚᱸ ᱩᱱᱤ ᱫᱚ ᱜᱩᱡᱩᱜ ᱨᱮᱦᱚᱸ ᱟᱢ ᱫᱚ ᱥᱩᱠ ᱥᱟᱱᱛᱤ ᱫᱚ ᱵᱟᱢ ᱛᱟᱦᱮᱸ ᱫᱟᱲᱮᱭᱟᱜ-ᱟ ᱥᱮ ᱾ ᱚᱱᱟ ᱠᱷᱚᱱ ᱫᱚ ᱨᱟᱡᱽ ᱦᱮᱸ ᱚᱱᱟ ᱠᱚᱨᱟᱛ ᱠᱚ ᱫᱚ ᱠᱚᱨᱟᱣ ᱩᱪᱤᱛ ᱵᱟᱝ ᱠᱟᱱ ᱛᱟᱵᱚᱱ ᱱᱚᱝᱠᱟ ᱟᱭᱢᱟ ᱨᱚᱠᱚᱢ ᱟᱢ ᱦᱚᱸ ᱪᱮᱫ ᱛᱮ ᱟᱢ ᱦᱚᱸᱼᱼ ᱦᱩᱭᱩᱜ-ᱟ ᱥᱮ ᱪᱮᱫ ᱦᱟᱸᱜ, ᱚᱱᱟ ᱠᱚ ᱫᱚ ᱚᱠᱚᱭ ᱦᱚᱸ ᱵᱟᱵᱚᱱ ᱵᱟᱲᱟᱭᱟ ᱛᱚ ᱾ ᱟᱫᱟᱨ ᱵᱟᱝ ᱦᱩᱭᱩᱜ-ᱟ ᱢᱤᱫ ᱫᱷᱟᱣᱼᱼ ᱡᱟᱦᱟᱸᱡᱤᱣᱭᱤᱢ ᱧᱟᱢ ᱟᱠᱟᱫᱟ ᱚᱱᱟᱜᱮ ᱱᱟᱯᱟᱭ ᱛᱮ ᱡᱤᱭᱚᱱ ᱠᱷᱟᱸᱰᱟᱣ ᱠᱟᱹᱢᱤ ᱢᱮ ᱡᱚᱢ ᱢᱮ ᱦᱮᱸ ᱾ ᱚᱱᱟ ᱤᱧ ᱫᱩᱧ ᱞᱟᱹᱭᱟ ᱚᱱᱟ ᱠᱚ ᱦᱤᱥᱟᱹᱥᱩᱭᱟᱹ ᱛᱮᱫ ᱫᱚ ᱠᱟᱹᱢᱤ ᱠᱟᱛᱮ ᱵᱚᱱ ᱡᱚᱢ ᱫᱟ ᱾ ᱦᱳᱭᱛᱳ ᱠᱚᱢ ᱵᱤᱥᱤ ᱦᱮᱸ ᱦᱳᱭᱛᱚ ᱠᱚᱢ ᱠᱟᱹᱣᱰᱤ ᱠᱚᱵᱚᱱ ᱟᱨᱡᱟᱣ ᱮᱫᱟ ᱾ ᱚᱲᱟᱜ ᱮᱢ ᱨᱟᱹᱯᱩᱫ ᱠᱟᱜ ᱛᱟᱭᱟ ᱥᱮ ᱚᱲᱟᱜ ᱨᱮ ᱥᱮᱸᱜᱮᱞ ᱮᱢ ᱫᱷᱚᱨᱟᱣ ᱟᱛᱟᱭᱟ, ᱱᱩᱭ ᱦᱚᱸ ᱱᱤᱛᱚᱜ ᱫᱚ ᱚᱲᱟᱜ ᱡᱩᱛ ᱞᱟᱹᱜᱤᱫ ᱥᱮ ᱡᱟᱦᱟᱸᱱᱟᱜ ᱚᱱᱟ ᱚᱱᱟ ᱠᱚ ᱠᱚᱨᱟᱣ ᱞᱟᱹᱜᱤᱫ ᱦᱚᱸ ᱱᱤᱛᱚᱜ ᱫᱚ ᱩᱱᱤ